ᱦᱮᱞᱳ ᱟᱸᱡᱚᱢᱚᱜ ᱠᱟᱱᱟ ᱥᱮ ᱵᱟᱝ? ᱟᱸᱡᱚᱢᱚᱜ ᱠᱟᱱᱟ ᱞᱟᱹᱭ ᱢᱮ
ᱚᱱᱟ ᱜᱮ ᱟᱸᱡᱚᱢᱚᱜ ᱠᱟᱱᱟ ᱥᱮ ᱵᱟᱝᱟ ᱚᱻ ᱪᱮᱫ ᱠᱚ ᱪᱤᱠᱟᱹ ᱦᱩᱭᱩᱜ ᱠᱟᱱᱟ ᱱᱤᱛᱚᱜ ᱫᱚ?
ᱚᱲᱟᱜ ᱠᱚᱨᱮᱡ ᱜᱮ
ᱚᱱᱟ ᱠᱚᱨᱮ ᱫᱚ
ᱦᱮᱸ ᱫᱟᱜ ᱵᱟᱲᱟᱭᱮᱫ ᱜᱮᱭᱟᱭ ᱛᱮᱦᱮᱧ ᱠᱟᱹᱴᱤᱡ ᱠᱟᱹᱴᱤᱡ ᱨᱤᱢᱤᱞ ᱧᱮᱞᱚᱜ ᱠᱟᱱ ᱜᱮᱭᱟ ᱦᱟᱸᱜ ᱦᱮᱸ ᱦᱤᱡᱩᱜ ᱠᱟᱱᱟ ᱥᱮ ᱵᱟᱝ?
ᱟᱞᱜᱮ ᱫᱟᱜ ᱫᱟ ᱫᱚᱢᱮ ᱫᱟᱜ ᱦᱤᱡᱩᱜ ᱠᱟᱱᱟ ᱟᱨ ᱦᱮᱸ ᱱᱤᱛᱚᱜ ᱦᱚᱸ ᱫᱟᱜ ᱮᱫ ᱟᱯᱮ ᱟᱞᱮ ᱥᱮ ᱱᱤᱭᱟᱹ ᱠᱚᱨᱮ ᱢᱟ ᱵᱷᱳᱲ ᱧᱤᱫᱟᱹ ᱠᱷᱚᱱ ᱜᱮ ᱫᱟᱜ ᱮᱫᱟᱭ ᱦᱩᱰᱩᱨ ᱮᱫᱟᱭ ᱟᱨ ᱱᱤᱛᱚᱜ ᱦᱚᱸ ᱫᱟᱜ ᱦᱩᱡᱩᱜ ᱫᱟᱜ ᱮᱫ ᱠᱟᱱᱮ
ᱦᱮᱸᱻ ᱫᱤᱭᱮ ᱯᱚᱨᱮ ᱤᱭᱟᱹ ᱟᱢᱟᱜ ᱩᱯᱨᱩᱢ ᱠᱟᱹᱴᱤᱡ ᱮᱢ ᱞᱟᱹᱭ ᱛᱟᱞᱟᱝ ᱞᱮᱠᱷᱟᱱ ᱱᱟᱯᱟᱭ ᱠᱚᱜ-ᱟ
ᱟᱫᱚ ᱜᱚᱝᱠᱮ ᱩᱯᱨᱩᱢ ᱠᱚᱫᱚ ᱥᱮ ᱮᱸᱻ ᱯᱟᱨᱥᱚᱱᱟᱞ ᱰᱤᱴᱮᱞᱥ ᱠᱚᱫᱚ ᱦᱟᱸᱜ ᱚᱱᱠᱟ ᱦᱟᱸᱜ ᱤᱭᱟᱹ ᱜᱮᱭᱟ ᱚᱱᱟ ᱨᱩᱞᱥ ᱨᱩᱞᱥ ᱨᱮ ᱚᱱᱠᱟ ᱵᱟᱹᱱᱩᱜ ᱟᱠᱟᱫᱟ ᱜᱟᱞᱢᱟᱨᱟᱣ ᱨᱮᱭᱟᱜ ᱟᱫᱚ ᱦᱟᱸᱜ ᱮᱢᱱᱤ ᱣᱟᱴᱥᱮᱯ ᱨᱮ ᱠᱩᱞᱤᱧ ᱛᱟᱞᱟᱝ ᱢᱮ ᱦᱟᱸᱜ
ᱦᱮᱸ ᱦᱮᱸ ᱵᱟ ᱩᱱᱟᱹᱜ ᱤᱭᱟᱹ ᱜᱟᱭᱤᱰ ᱞᱟᱭᱤᱱ ᱠᱚᱫᱚ ᱴᱷᱤᱠ ᱧᱚᱜ ᱵᱟᱹᱧ ᱧᱮᱞ ᱠᱟᱫᱟ
ᱦᱮᱸ ᱦᱮᱸ ᱛᱟᱭᱚᱢ ᱧᱚᱜ ᱦᱚᱭᱛᱚᱢ ᱡᱚᱭᱮᱱ ᱟᱠᱟᱫ ᱠᱷᱟᱹᱛᱤᱨ ᱛᱮ ᱵᱟᱢ ᱵᱟᱰᱟᱭᱟ
ᱦᱮᱸᱻ
ᱟᱫᱚ ᱞᱟᱹᱭ ᱢᱮ ᱪᱮᱫ ᱤᱫᱤ ᱠᱟᱛᱮ ᱞᱟᱝ ᱜᱟᱞᱢᱟᱨᱟᱜ-ᱟ ᱚᱱᱠᱟᱱᱟᱜ ᱢᱮᱱᱟᱜ ᱠᱷᱟᱱ
ᱱᱚᱠᱟᱱᱟᱜ ᱫᱚ ᱪᱮᱫ ᱞᱮᱠᱟᱧ ᱞᱟᱹᱭᱟ ᱦᱮᱸ ᱱᱚᱝᱠᱟ ᱜᱮ ᱟᱨ ᱪᱮᱫ ᱰᱮᱞᱤ ᱞᱟᱭᱤᱯ
ᱦᱩᱸ ᱦᱩᱸ ᱦᱩᱸ ᱛᱟᱦᱞᱮ ᱡᱚᱢᱧᱩ ᱠᱚᱫᱚ ᱦᱩᱭ ᱵᱟᱲᱟᱭ ᱱᱟ ᱥᱮ ᱵᱟᱝ ᱦᱩᱭ ᱟᱠᱟᱱᱟ
ᱦᱩᱭᱱᱟ ᱦᱩᱭ ᱫᱚ ᱵᱟᱥᱠᱟᱹᱜ ᱦᱩᱭ ᱠᱟᱱᱟ
ᱚ ᱪᱟ ᱠᱚ ᱧᱩ ᱵᱟᱲᱟ ᱦᱩᱭᱱᱟ ᱥᱮ ᱪᱤᱠᱟᱹ ᱞᱮᱠᱟ
ᱦᱮᱸ ᱦᱳᱭ ᱤᱱᱠᱟᱹᱜᱮ ᱟᱨ ᱪᱮᱫ ᱠᱚᱢ ᱠᱟᱹᱢᱤ ᱵᱟᱲᱟᱭᱮᱫᱟ ᱛᱚᱵᱮ ᱟᱢ ᱫᱚ
ᱱᱤᱛᱚᱜ ᱫᱚ ᱦᱟᱸᱜ ᱱᱚᱜᱼᱚᱭ ᱢᱟᱴ ᱥᱮᱫ ᱜᱮ ᱦᱟᱸᱜ ᱦᱩᱭ ᱟᱠᱟᱱᱟ ᱫᱟᱜ ᱮᱫᱟᱭ ᱥᱮ ᱟᱫᱚ ᱦᱟᱸᱜ ᱠᱷᱮᱛ ᱧᱮᱞ ᱵᱟᱹᱫᱽ ᱧᱮᱞ ᱠᱚ ᱦᱮᱡ ᱦᱳᱭ ᱟᱠᱟᱱᱟ ᱛᱤᱱᱟᱹᱜ ᱜᱟᱱ ᱫᱟᱜ ᱯᱮᱨᱮᱡ ᱟᱠᱟᱱᱟ ᱥᱮ ᱵᱟᱝᱟ ᱚᱱᱟ ᱠᱚ ᱧᱮᱞ ᱜᱮ ᱦᱮᱡ ᱦᱩᱭ ᱟᱠᱟᱱᱟ ᱪᱟᱛᱚᱢ ᱟᱛᱮ
ᱦᱳᱭᱛᱚ ᱦᱮᱸ ᱪᱮᱫ ᱮᱢ ᱞᱟᱹᱭ ᱠᱮᱫ ᱛᱟᱞᱟᱝᱟ ᱵᱟᱹᱧ ᱟᱸᱡᱚᱢ ᱞᱮᱫᱟ ᱴᱷᱤᱠ
ᱢᱮᱱᱫᱟᱹᱧ ᱟᱢ ᱜᱮ ᱦᱟᱸᱜ ᱪᱮᱫ ᱠᱚᱢ ᱪᱮᱠᱟᱭ ᱫᱟ
ᱤᱧ ᱦᱚᱸ ᱪᱤᱠᱟᱹ ᱫᱚ ᱪᱤᱠᱟᱹ ᱦᱚᱸ ᱵᱟᱝ ᱚᱲᱟᱜ ᱠᱚᱨᱮ ᱜᱮ ᱛᱚᱞᱟ ᱵᱟᱲᱟᱭ ᱦᱩᱭᱩᱜ ᱢᱮᱱ ᱦᱩᱭᱩᱜ ᱠᱟᱱᱟ ᱠᱤᱱᱛᱩ ᱱᱚᱣᱟ ᱨᱤᱢᱤᱞ ᱜᱮ ᱠᱟᱹᱴᱤᱡ ᱮ ᱵᱟᱹᱲᱤᱡ ᱵᱟᱲᱟᱭ ᱫᱟᱭ ᱵᱟᱝ ᱜᱟᱱᱚᱜ ᱠᱟᱱᱟ
ᱦᱩᱸ ᱦᱩᱸ ᱦᱩᱸ ᱟᱫᱚ ᱦᱟᱸᱜ ᱱᱚᱜᱼᱚᱭ ᱡᱮ ᱦᱮᱛ ᱛᱚ ᱨᱤᱢᱤᱞ ᱟᱠᱟᱜ ᱟᱭ ᱛᱮᱦᱮᱧ ᱥᱮᱛᱟᱜ ᱠᱷᱚᱱ ᱜᱮ ᱦᱟᱸᱜ ᱟᱞᱮᱥᱮᱫ ᱢᱟ ᱫᱟᱜ ᱠᱟᱱ ᱜᱮ ᱦᱟᱸᱜ ᱟᱯᱮᱥᱮᱫ ᱦᱚᱸ ᱦᱚᱭᱛᱚ ᱪᱟᱞᱟᱜ ᱠᱟᱱᱟ ᱫᱟᱜ ᱜᱮ ᱦᱟᱸᱜ ᱦᱮ ᱫᱟᱜ ᱫᱟᱜ ᱫᱟᱜ ᱛᱮᱭ ᱛᱤᱭᱳᱜ ᱟᱵᱚᱱ ᱜᱮᱭᱟ ᱦᱟᱸᱜ
ᱦᱮᱸ
ᱟᱫᱚ ᱱᱤᱛᱚᱜ ᱟᱵᱟᱨ ᱦᱟᱸᱜ ᱧᱮᱞ ᱮᱫᱟ ᱥᱟᱺᱜᱤᱧ ᱨᱮ ᱟᱹᱰᱤ ᱢᱟᱨᱟᱝ ᱢᱤᱫᱴᱮᱱ ᱨᱤᱢᱤᱞ ᱦᱤᱡᱩᱜ ᱠᱟᱱᱟ ᱟᱨ ᱫᱟᱜ ᱦᱤᱡᱩᱜ ᱠᱟᱱᱟ ᱠᱟᱱᱟ ᱦᱟᱸᱜ ᱚᱱᱠᱟᱧ ᱵᱩᱡᱷᱟᱹᱣ ᱮᱫᱟ ᱥᱟᱰᱮ ᱠᱟᱱᱟ ᱥᱮ ᱫᱟᱜ ᱨᱮᱭᱟᱜ
ᱥᱟᱰᱮ ᱢᱟ ᱥᱟᱰᱮ ᱜᱟᱱ ᱜᱮᱭᱟ ᱨᱤᱢᱤᱞ ᱦᱚᱸ ᱧᱮᱞᱚᱜ ᱠᱟᱱ ᱜᱮᱭᱟ ᱟ. ᱰᱤ ᱨᱟᱹᱜᱤ ᱧᱚᱜ ᱜᱮ ᱧᱩᱛ ᱜᱮ ᱟᱹᱣᱨᱤ ᱧᱩᱛᱩᱜ
ᱦᱩᱸ ᱦᱩᱸ ᱟᱫᱚ ᱛᱮᱦᱤᱧᱟᱜ ᱟᱞᱮᱥᱮᱫ ᱢᱟ ᱦᱟᱜ ᱵᱷᱳᱨ ᱧᱤᱫᱟᱹ ᱠᱷᱚᱱ ᱜᱮ ᱦᱟᱜ ᱱᱚᱝᱠᱟ ᱚᱠᱟ ᱦᱩᱰᱩᱨ ᱫᱟᱜ ᱟᱸᱡᱚᱢᱚᱜ ᱠᱟᱱᱟ ᱧᱤᱫᱟᱹ ᱠᱷᱚᱱ ᱜᱮ
ᱦᱮᱸ ᱛᱚ ᱦᱮᱸ ᱟᱨ ᱤᱭᱟᱹ ᱟᱯᱮ ᱫᱚᱯᱮ ᱛᱚᱞᱟ ᱵᱟᱲᱟ ᱠᱮᱫᱟ ᱡᱟᱹᱱᱤᱡ ᱠᱷᱟᱱ
ᱟ.. ᱛᱚᱞᱟ ᱵᱟᱲᱟ ᱦᱟᱸᱜ ᱟᱞᱮ ᱱᱤᱭᱟᱹ ᱠᱚ ᱨᱮ ᱫᱚ ᱦᱟᱸᱜ ᱠᱚ ᱞᱟᱜᱟᱣ ᱟᱠᱟᱱᱟ ᱮᱦᱚᱵ ᱟᱠᱟᱱᱟ ᱢᱟᱴ ᱨᱮ ᱦᱟᱸᱜ ᱡᱚᱛᱚ ᱦᱚᱲ ᱫᱚ ᱦᱚᱭᱛᱚ ᱵᱟᱝ ᱠᱚ ᱠᱚᱨᱟᱣ ᱟᱠᱟᱫᱟ
ᱦᱮᱸᱻ
ᱟᱯᱮ ᱚᱱᱟ ᱠᱚᱨᱮ ᱜᱮ ᱪᱮᱫ ᱞᱮᱠᱟ?
ᱟᱞᱮ ᱱᱚᱣᱟ ᱠᱚᱨᱮᱜ ᱦᱚᱸ ᱵᱟᱹᱭᱦᱟᱹᱲ ᱵᱟᱹᱭᱦᱟᱹᱲ ᱠᱚ ᱫᱚ ᱠᱚ ᱛᱚᱞᱟ ᱵᱟᱲᱟ ᱟᱠᱟᱫᱟ ᱚᱠᱚᱭᱟᱜ ᱠᱚᱱᱫᱚ ᱵᱟᱝ ᱜᱟᱱᱚᱜ ᱠᱟᱱᱟ ᱠᱟᱱᱟ ᱢᱟᱲᱟᱝ ᱛᱮ ᱡᱟᱦᱟᱸᱭ ᱵᱟᱠᱚ ᱫᱟᱲᱮᱣ ᱠᱟᱫᱟ
ᱦᱩᱸ ᱦᱩᱸ ᱦᱩᱸ ᱚᱱᱟᱜᱮ ᱟᱫᱚ ᱟᱯᱮ ᱚᱱᱟ ᱠᱚᱨᱮ ᱪᱮᱫ ᱞᱮᱠᱟ ᱠᱚ ᱛᱚᱞᱟᱭᱟ ᱟᱨᱠᱤ ᱪᱮᱫ ᱞᱮᱠᱟ ᱵᱷᱟᱵ ᱛᱮ ᱨᱚᱦᱚᱲ ᱨᱮ ᱜᱮ ᱜᱚ..... ᱛᱩ ᱨᱮ ᱥᱮ ᱫᱟᱜ ᱨᱮ ᱦᱟᱸᱜ ᱠᱚ ᱠᱚᱨᱟᱣ ᱮᱫᱟ
ᱟᱺ.. ᱢᱟᱱᱮ ᱯᱚᱨᱤᱥᱛᱷᱤᱛᱤ ᱦᱤᱥᱟᱹᱵ ᱛᱮ ᱚᱱᱮ ᱡᱟᱦᱟᱸᱭ ᱢᱟᱲᱟᱝ ᱧᱚᱜ ᱠᱚ ᱛᱚᱞᱟᱣ ᱟᱠᱟᱫᱟ ᱩᱱᱠᱩ ᱫᱚ ᱨᱚᱦᱚᱲ ᱨᱮᱜᱮ ᱜᱟᱱ ᱠᱟᱱ ᱛᱟᱠᱚᱣᱟ ᱟᱨ
ᱦᱩᱸ ᱦᱩᱸ
ᱱᱤᱛᱚᱜ ᱡᱟᱦᱟᱸᱭ ᱵᱟᱠᱚ ᱫᱟᱲᱮᱣ ᱟᱠᱟᱫᱟ ᱩᱱᱠᱩᱣᱟᱜ ᱫᱚ ᱵᱟᱝ ᱜᱟᱱᱚᱜ ᱠᱟᱱᱟ ᱩᱱᱠᱩ ᱫᱚ ᱫᱟᱜ ᱨᱮᱜᱮ ᱛᱚᱞᱟ ᱞᱟᱜᱟᱣ ᱟᱠᱚᱣᱟ
ᱦᱮᱸ ᱦᱮᱸ ᱦᱮᱸ ᱟᱫᱚ ᱦᱟᱸᱜ ᱟᱯᱮ ᱚᱱᱟ ᱠᱚᱨᱮ ᱢᱟ ᱦᱟᱸᱜ ᱫᱟᱜ ᱨᱮᱜᱮ ᱫᱟᱜ ᱨᱮᱦᱚᱸ ᱟᱨ ᱜᱷᱩᱴᱩ ᱨᱮᱦᱚᱸ ᱡᱟᱦᱟᱸᱢ ᱞᱟᱹᱭ ᱨᱚᱦᱚᱲ ᱨᱮ ᱛᱚᱞᱟᱭ ᱫᱟ ᱟᱫᱚ ᱦᱟᱸᱜ ᱚᱠᱟᱴᱟᱝ ᱟᱨᱠᱤ ᱵᱷᱟᱹᱜᱤ ᱜᱟᱱᱚᱜ ᱠᱟᱱᱟ ᱛᱚᱞᱟ ᱫᱚ ᱦᱟᱸᱜ ᱫᱟᱜ ᱨᱮ ᱥᱮ ᱚᱱᱠᱟ ᱜᱷᱩᱴᱩ ᱨᱮ ᱡᱟᱦᱟᱸ ᱨᱚᱦᱚᱲ ᱨᱮ ᱠᱚᱨᱟᱣ
ᱜᱟᱱ ᱫᱚ ᱮᱠᱪᱩᱭᱮᱞᱤ ᱵᱟᱱᱟᱨ ᱜᱮ ᱜᱟᱱᱚᱜᱼᱟ ᱵᱮᱥ ᱜᱮ ᱜᱟᱱᱚᱜᱼᱟ ᱧᱮᱞ ᱦᱩᱭ ᱠᱟᱱᱟ ᱵᱟᱱᱟᱨ ᱜᱮ ᱟᱫᱚ ᱯᱚᱨᱤᱥᱛᱷᱤᱛᱤ ᱦᱤᱥᱟᱹᱵ ᱛᱮ ᱟᱨ ᱡᱟᱦᱟᱸᱟᱭᱟᱜ ᱡᱟᱦᱟᱸ ᱞᱮᱠᱟ ᱜᱟᱱᱚᱜᱼᱟ
ᱦᱩᱸ ᱦᱩᱸ ᱦᱩᱸ ᱵᱟᱠᱷᱟᱱ ᱟᱞᱮ ᱱᱤᱭᱟᱹ ᱠᱚᱨᱮ ᱢᱟ ᱦᱟᱸᱜ ᱱᱚᱝᱠᱟ ᱜᱷᱩᱴᱩ ᱨᱮᱢᱟ ᱦᱟᱸᱜ ᱵᱟᱝ ᱠᱚ ᱮ.. ᱛᱚᱞᱟᱭ ᱮᱫᱟ ᱵᱟᱝᱠᱚ ᱜᱟᱹᱪᱷᱤ ᱜᱚᱴᱟᱭᱮᱫᱟ ᱦᱟᱸᱜ ᱟᱫᱚ ᱚᱱᱠᱟ ᱦᱟᱸᱜ ᱜᱷᱩ... ᱨᱚᱦᱚᱲ ᱨᱮᱫᱚ ᱵᱟᱝ ᱧᱮᱞ ᱦᱩᱭ ᱟᱠᱟᱱᱟ ᱫᱟᱜ ᱨᱮᱜᱮ ᱟᱞᱮ ᱱᱤᱭᱟᱹ ᱠᱚᱨᱮ ᱡᱟᱹᱥᱛᱤ ᱠᱟᱭ ᱛᱮᱠᱚ ᱠᱚᱨᱟᱣ ᱮᱫᱟ
ᱟᱪᱪᱷᱟ ᱚᱱᱟ ᱫᱚ ᱚᱠᱟᱞᱮᱠᱟ ᱜᱷᱩᱴᱩ ᱨᱮ ᱪᱤᱠᱟᱹᱛᱮ ᱵᱟᱝ ᱜᱟᱱᱚᱜᱼᱟ?
ᱜᱩᱴᱩ ᱨᱮ ᱫᱚ ᱜᱟᱱᱚᱜ ᱜᱮᱭᱟ ᱜᱟᱱ ᱫᱚ ᱦᱟᱸᱜ ᱟᱫᱚ ᱵᱟᱝ ᱠᱚ ᱠᱚᱨᱟᱣ ᱮᱫᱟ ᱚᱱᱟ ᱫᱚ ᱦᱟᱸᱜ ᱨᱚᱦᱚᱲ ᱨᱮᱜᱮ ᱜᱩᱴᱩ ᱨᱮᱫᱚ ᱵᱟᱝ ᱫᱟᱜ ᱨᱮᱜᱤ ᱦᱟᱸᱜ ᱠᱚ ᱠᱚᱨᱟᱣ ᱮᱫᱟ ᱜᱩᱴᱩ ᱨᱮᱫᱚ ᱜᱟᱱᱚᱜ ᱜᱮ ᱜᱮᱭᱟ ᱵᱟᱝ ᱜᱟᱱᱚᱜ ᱞᱮᱠᱟ ᱫᱚ ᱵᱟᱝ ᱠᱟᱱᱟ ᱟᱫᱚ ᱡᱮᱦᱮᱛᱩ ᱜᱷᱩᱴᱩ ᱨᱮᱫᱚ ᱩᱱᱠᱩ ᱦᱟᱸᱜ ᱦᱳᱭᱛᱳ ᱡᱟᱦᱟᱱᱟᱜ ᱠᱟᱨᱚᱱ ᱥᱮ ᱡᱟᱦᱟᱱᱟᱜ ᱩᱱᱠᱩ ᱢᱚᱡᱽ ᱵᱩᱡᱷᱟᱹᱣ-ᱟ ᱥᱮ ᱡᱟᱦᱟᱱᱟᱜ ᱦᱚᱭᱛᱳ ᱵᱟᱝᱠᱚ ᱠᱚᱨᱟᱣ ᱡᱟᱦᱱᱟᱜ ᱮᱴᱟᱜ ᱠᱟᱨᱚᱱ ᱠᱷᱟᱹᱛᱤᱨ ᱛᱮ ᱟᱫᱚ ᱫᱟᱜ ᱨᱮᱜᱮ ᱠᱚ ᱠᱚᱨᱟᱣ ᱟᱹᱜᱩᱭ ᱮᱫᱟ ᱢᱮᱱ ᱫᱟᱠᱚ ᱫᱟᱜ ᱨᱮ ᱠᱚᱨᱟᱣ ᱞᱮᱠᱷᱟᱱ ᱫᱚ ᱦᱟᱸᱜ ᱛᱟᱲᱟᱛᱟᱹᱲᱤ ᱦᱩᱭ ᱜᱚᱫᱚᱜᱼᱟ ᱜᱟᱹᱪᱷᱤ ᱦᱚᱸ ᱟᱨ ᱩᱱᱟᱹᱜ ᱡᱷᱟᱢᱮᱞᱟ ᱵᱟᱝ ᱛᱟᱦᱮᱱᱟ
ᱦᱮᱸ
ᱟᱨ ᱜᱷᱩᱴᱩ ᱨᱮ ᱞᱮᱠᱷᱟᱱ ᱫᱚ ᱞᱟᱦᱟ ᱠᱷᱚᱱ ᱠᱚᱨᱟᱣ ᱢᱮ ᱟᱵᱟᱨ ᱟᱫᱚ ᱦᱟᱜ ᱛᱚ ᱚᱱᱟ ᱠᱚᱨᱮ ᱡᱚᱠᱷᱚᱱ ᱜᱷᱩᱴᱩ ᱨᱮ ᱡᱟᱦᱟᱸᱭ ᱠᱚᱨᱟᱣ ᱮᱫᱟ ᱩᱱᱠᱩᱣᱟᱜ ᱡᱟᱦᱟᱸ ᱚᱱᱟ ᱜᱟᱹᱪᱷᱤ ᱡᱟᱦᱟᱸᱭ ᱠᱚ ᱛᱩᱫ ᱛᱩᱫ ᱥᱚᱢᱚᱭ ᱫᱚ ᱦᱟᱜ ᱚᱱᱟ ᱚᱱᱟᱜ ᱡᱟᱦᱟᱸ ᱴᱮᱴ... ᱮᱴᱠᱮᱴᱚᱬᱮ ᱠᱚ ᱵᱟᱝ ᱦᱩᱭᱩᱜᱼᱟ ᱵᱟᱝ ᱴᱩᱜᱩᱪᱚᱜᱼᱟ ᱫᱟᱨᱮ ᱠᱚ
ᱵᱟᱝ ᱮᱸᱴᱠᱮᱴᱚᱬᱮᱜ ᱵᱟᱝ ᱜᱟᱱᱚᱜᱼᱟ ᱚᱱᱟ ᱜᱷᱩᱴᱩ ᱨᱮᱦᱚᱸ ᱛᱚ ᱵᱟᱨ ᱵᱟᱨᱭᱟ ᱯᱨᱚᱥᱮᱥ ᱢᱮᱱᱟᱜᱼᱟ ᱛᱚᱞᱟ ᱨᱮᱭᱟᱜ ᱟᱫᱚ ᱚᱠᱚᱭ ᱫᱚ ᱥᱤ ᱠᱟᱛᱮᱫ ᱟᱬᱜᱚᱢ ᱛᱮᱠᱚ ᱞᱚᱴᱚᱢᱟ ᱟᱨ ᱪᱮᱫ ᱮᱥᱮᱫᱟᱠᱚ ᱾ ᱟᱨ ᱚᱠᱚᱭ ᱠᱚᱫᱚ ᱦᱩᱲᱩ ᱮᱨ ᱛᱟᱭᱚᱢ ᱫᱚ ᱠᱩᱰᱤ ᱛᱮᱦᱚᱸ ᱠᱚ ᱮᱥᱮᱫᱟ ᱠᱩᱰᱤ ᱪᱚ ᱦᱟᱥᱟ ᱠᱚ ᱤᱨᱪᱤᱭᱟᱜᱼᱟ ᱚᱱᱟᱜᱮ ᱱᱟᱯᱟᱭ ᱾ ᱱᱟᱯᱟᱭ ᱛᱩᱫᱩᱜᱼᱟ ᱛᱩᱫ ᱡᱚᱠᱷᱚᱱ ᱫᱚ ᱟᱨ ᱚᱱᱟ ᱡᱟᱦᱟᱸ ᱟᱬᱜᱚᱢ ᱛᱮᱠᱚ ᱮᱥᱮᱫᱟ ᱚᱱᱟ ᱫᱚ ᱠᱮᱴᱮᱡ ᱧᱚᱜᱚᱜᱼᱟ ᱢᱟᱱᱮ ᱠᱟᱹᱴᱤᱡ ᱟᱸᱴ ᱧᱚᱜ ᱵᱩᱡᱷᱟᱹᱜᱼᱟ ᱛᱚᱜ ᱡᱚᱠᱷᱚᱱ ᱾
ᱦᱮᱸ ᱦᱮᱸ ᱟᱫᱚ ᱟᱯᱮ ᱚᱱᱟ ᱠᱚᱨᱮ ᱫᱚ ᱡᱟᱦᱟᱸᱢ ᱮ ᱦᱮᱸ ᱡᱟᱦᱟᱸᱟᱢ ᱞᱟᱹᱭᱮᱜ ᱡᱟᱦᱟᱸ ᱯᱮ ᱮᱨᱜᱼᱟ ᱯᱮ ᱯᱚᱴᱚᱢᱮᱜᱼᱟ ᱟᱯᱮ ᱫᱚ ᱯᱚᱴᱚᱢ ᱯᱮ ᱠᱚᱨᱟᱣ ᱮᱟ ᱚᱱᱟ ᱜᱟᱪᱷᱤ ᱡᱟᱦᱟᱸ ᱜᱚᱰᱟ ᱯᱮ ᱵᱮᱱᱟᱣ ᱮᱟ ᱛᱚᱞᱟ ᱯᱮ ᱵᱮᱱᱟᱣ ᱮᱫᱟ ᱚᱱᱟ ᱨᱮᱫᱚ ᱦᱩᱲᱩ ᱠᱚᱫᱚ ᱦᱟᱸᱜ ᱚᱱᱟ ᱪᱮᱛᱟᱱ ᱨᱮᱜᱮ ᱛᱟᱦᱮᱱᱟ ᱥᱮ ᱚᱱᱟ ᱯᱚᱴᱚᱢᱚᱜ ᱠᱟᱱᱟ ᱛᱚᱯᱟᱜ ᱠᱟᱱᱟ ᱥᱮ ᱪᱮᱫ ᱞᱮᱠᱟ?
ᱦᱩᱲᱩ ᱠᱚᱫᱚ ᱡᱟᱦᱟᱸ ᱚᱱᱟ ᱟᱬᱜᱚᱢ ᱛᱮᱠᱚ ᱯᱚᱴᱚᱢ ᱮᱫᱟ ᱚᱱᱟ ᱫᱚ ᱠᱤᱪᱷᱩ ᱫᱚ ᱪᱮᱛᱟᱱ ᱨᱮᱦᱚᱸ ᱛᱟᱦᱮᱱᱟ ᱟᱨ ᱠᱤᱪᱷᱩ ᱫᱚ ᱚᱱᱟ ᱟᱹᱜ ᱮᱥᱮᱫ ᱩᱛᱟᱹᱨᱚᱜᱼᱟ᱾
ᱟᱫᱷᱚ ᱜᱚᱝᱠᱮ ᱟᱞᱮ ᱱᱤᱭᱟᱹ ᱠᱚᱨᱮ ᱢᱟ ᱚᱱᱠᱟ ᱵᱟᱝᱠᱚ ᱠᱚᱨᱟᱣᱫᱟ ᱟᱞᱮ ᱱᱤᱭᱟᱹ ᱠᱚᱨᱮᱱᱟᱜ ᱯᱨᱚᱥᱮᱥ ᱫᱚ ᱦᱩᱭᱩᱜ ᱠᱟᱱᱟ ᱦᱟᱸᱜ ᱮᱸ ᱢᱤᱫᱴᱮᱱ ᱡᱟᱦᱟᱸ ᱠᱷᱮᱛ ᱮᱢ ᱵᱮᱱᱟᱣ ᱠᱮᱫᱟ ᱚᱱᱟ ᱜᱚᱰᱟᱢ ᱵᱮᱱᱟᱣ ᱠᱮᱫᱟ ᱚᱱᱟ ᱫᱚ ᱦᱟᱸᱜ ᱯᱨᱚᱛᱷᱚᱢ ᱫᱚ ᱫᱟᱜ ᱠᱚ ᱯᱮᱨᱮᱡ ᱟᱛᱮ ᱢᱚᱸᱡᱽ ᱛᱮ ᱯᱩᱨᱟᱹ ᱜᱚᱰᱟ ᱜᱮᱢ ᱵᱮᱱᱟᱣ ᱠᱮᱫᱟ ᱞᱚᱦᱚᱫ ᱠᱮᱫᱟᱢ ᱜᱚᱴᱟ ᱾ ᱠᱷᱮᱛ ᱠᱚ ᱢᱚᱸᱡᱽ ᱛᱮᱢ ᱥᱮᱭᱟ ᱦᱚᱪᱚ ᱠᱮᱫᱟ ᱫᱟᱜ ᱛᱮ ᱟᱫᱚ ᱦᱟᱜ ᱫᱟᱜ ᱫᱚᱢ ᱯᱷᱳᱲᱟ ᱟᱫᱟ ᱟᱨᱠᱤ ᱯᱷᱩᱲ ᱠᱟᱛᱮ ᱛᱮ ᱫᱟᱜ ᱫᱚᱢ ᱜᱚᱡ ᱠᱮᱫ ᱠᱷᱟᱱ ᱟᱫᱚ ᱛᱟᱭᱚᱢ ᱛᱮ ᱦᱟᱞᱠᱟ ᱦᱟᱞᱠᱟ ᱫᱟᱜ ᱛᱟᱦᱮᱱᱟ ᱦᱟᱸᱜ ᱪᱮᱛᱟᱱ ᱨᱮ ᱩᱱᱟᱹᱜ ᱫᱚ ᱵᱟᱝ ᱟ ᱦᱟᱜ ᱚᱱᱟ ᱦᱟᱥᱟ ᱫᱚ ᱧᱮᱞᱚᱜ ᱜᱮᱭᱟ ᱾
ᱦᱮ
ᱪᱮᱛᱟᱱ ᱨᱮᱫᱚ ᱠᱚ ᱮᱨᱟᱜ ᱜᱮᱭᱟ ᱦᱟᱸᱜ ᱡᱟᱦᱟᱸ ᱦᱩᱲᱩ ᱫᱚ ᱦᱟᱸᱜ ᱚᱱᱮ ᱫᱚᱦᱚ ᱠᱟᱜᱟᱭ ᱛᱩᱯᱩ ᱟᱠᱟᱫ ᱛᱟᱦᱮᱱᱟᱭ ᱚᱱᱟ ᱫᱚ ᱾ ᱤᱛᱟᱹ ᱛᱮ ᱛᱮᱦᱟᱸᱜ ᱚᱱᱟ ᱫᱟᱜ ᱨᱮ ᱤᱛᱟᱹ ᱛᱩᱯᱩ ᱠᱟᱛᱮᱫ ᱵᱚᱥᱛᱟ ᱨᱮ ᱵᱷᱚᱨᱟᱣ ᱠᱟᱛᱮ ᱠᱤᱪᱷᱩ ᱫᱤᱱ ᱯᱚᱨ ᱡᱟᱦᱟᱸ ᱠᱚᱞ ᱩᱰᱩᱠᱚᱜ ᱠᱟᱱᱟ ᱟᱫᱚ ᱚᱱᱟ ᱠᱚᱞ ᱩᱰᱩᱠ ᱾ ᱞᱮᱱᱠᱷᱟᱱ ᱜᱮ ᱩᱱᱤ ᱫᱚ ᱦᱟᱸᱜ ᱚᱱᱟ ᱠᱷᱮᱛ ᱨᱮ ᱦᱟᱸᱜ ᱡᱟᱦᱟᱸ ᱜᱚᱰᱟ ᱨᱮ ᱚᱱᱟ ᱜᱚᱴᱟᱭ ᱯᱟᱥᱱᱟᱣ ᱛᱮ ᱮᱨ ᱟᱫ ᱜᱮ ᱦᱟᱸᱜ ᱡᱮᱢᱚᱱ ᱵᱚᱱ ᱮᱨᱮᱫ ᱮᱫᱟ ᱮᱴᱟᱜ ᱮᱴᱟᱜ ᱡᱚ ᱵᱤᱞᱤ ᱠᱚ ᱡᱟᱦᱟᱸ ᱤᱭᱟᱹ ᱠᱚ ᱾ ᱚᱱᱠᱟ ᱮᱨ ᱠᱟᱛᱮᱜ ᱯᱟᱥᱱᱟᱣ ᱞᱮᱱᱠᱷᱟᱱ ᱦᱟᱜ ᱟᱫᱚ ᱚᱱᱟ ᱫᱚ ᱪᱮᱛᱟᱱ ᱨᱮᱜᱮ ᱛᱟᱦᱮᱱᱟ ᱚᱱᱟ ᱫᱚ ᱦᱟᱸᱜ ᱾ ᱵᱟᱝ ᱯᱚᱴᱚᱢᱚᱜ ᱠᱟᱱᱟ ᱾
ᱦᱮᱸ ᱦᱮᱸ ᱚᱱᱟ ᱦᱚᱸ ᱠᱚᱨᱟᱣ ᱵᱟᱲᱟ ᱦᱩᱭ ᱠᱟᱱᱟ ᱚᱵᱚᱥᱥᱳᱭ ᱚᱱᱟ ᱦᱚᱸ ᱵᱷᱟᱜᱤ ᱜᱮ ᱦᱩᱭᱩᱜᱼᱟ ᱧᱮᱞ ᱾ ᱦᱩᱭ ᱠᱟᱱᱟ
ᱦᱩᱸ ᱦᱩᱸ ᱟᱫᱚ ᱤᱱᱟᱹ ᱠᱚᱨᱟᱣ ᱠᱟᱛᱮ ᱛᱮ ᱟᱞᱮ ᱥᱮᱱ ᱫᱚ ᱚᱱᱟ ᱡᱟᱦᱟᱸ ᱢᱮᱛᱟᱜ ᱠᱟᱱᱟ ᱛᱚᱨᱚᱡ ᱠᱚ ᱞᱟᱜᱟᱣ ᱮᱫᱟ ᱪᱮᱛᱟᱱ ᱨᱮ ᱦᱟᱸᱜ ᱾ ᱟᱯᱮ ᱚᱱᱟ ᱠᱚ ᱞᱟᱜᱟᱣ ᱫᱟ ᱥᱮ ᱵᱟᱝ ᱞᱟᱜᱟᱣ ᱛᱚ?
ᱮᱢᱟᱜ ᱜᱮᱭᱟ ᱠᱚ ᱢᱟᱲᱟᱝ ᱨᱮᱱ ᱫᱚᱠᱚ ᱮᱢᱟᱜ ᱠᱟᱱ ᱛᱟᱦᱮᱱ ᱜᱮᱭᱟ ᱱᱮᱛᱟᱨ ᱫᱤᱭᱮ ᱚᱱᱟ ᱯᱷᱟᱨᱴᱤᱞᱟᱭᱡᱟᱨ ᱦᱩᱭ ᱠᱟᱛᱮᱮᱫ᱾ ᱩᱱᱟᱹᱜ ᱫᱚ ᱵᱟᱠᱚ ᱵᱮᱵᱚᱦᱟᱨᱟ ᱚᱱᱟ ᱫᱚ᱾
ᱟᱫᱚ ᱛᱚᱨᱚᱡ ᱦᱚᱸ ᱦᱟᱸᱜ ᱵᱷᱟᱜᱤᱭᱟᱜ ᱡᱤᱱᱤᱥ ᱠᱟᱱ ᱜᱮᱭᱟ ᱟᱨ ᱵᱷᱟᱜᱤ ᱡᱚᱠᱷᱚᱱ ᱞᱟᱜᱟᱣ ᱞᱮᱠᱷᱟᱱ ᱪᱮᱛᱟᱱ ᱨᱮ ᱦᱟᱸᱜ ᱫᱟᱜ ᱮᱢᱟᱱ ᱞᱮᱠᱷᱟᱱ᱾ ᱚᱱᱟ ᱦᱩᱲᱩ ᱠᱚᱦᱚᱸ ᱵᱟᱝ ᱦᱟᱱᱛᱮ ᱱᱟᱛᱮᱼᱟ ᱟᱵᱟᱨ ᱛᱩᱫ ᱚᱠᱛᱚ ᱦᱚᱸ ᱡᱮᱦᱮᱛᱩ ᱪᱮᱛᱟᱱ ᱨᱮ ᱛᱟᱦᱮᱱᱟ ᱛᱚᱨᱚᱡ ᱨᱮᱜᱮ ᱛᱟᱦᱮᱱᱟ ᱦᱟᱸᱜ ᱟᱫᱚ ᱛᱩᱫ ᱚᱠᱛᱚ ᱟᱹᱰᱤ ᱟᱞᱜᱟ ᱛᱮᱜᱮ ᱛᱩᱫᱩᱜᱼᱟ ᱵᱟᱝ ᱰᱩᱝᱩᱡᱚᱜᱼᱟ ᱫᱟᱨᱮ ᱠᱚᱦᱚᱸ᱾
ᱦᱮᱸ᱾
ᱛᱚ ᱚᱱᱟ ᱤᱭᱟᱹᱛᱮ ᱦᱟᱸᱜ ᱛᱚᱨᱚᱡ ᱠᱚᱫᱚ ᱠᱚ ᱞᱟᱜᱟᱣᱮᱫ ᱠᱟᱱ ᱜᱮᱭᱟ ᱟᱞᱮ ᱱᱤᱭᱟᱹ ᱠᱚᱨᱮ ᱫᱚ ᱡᱟᱹᱛᱤ᱾ ᱥᱮ ᱡᱟᱦᱟᱸᱭ ᱠᱚ ᱟᱯᱷᱚᱨᱮ ᱫᱮᱥᱮ ᱠᱚ ᱛᱚᱞᱟ ᱠᱚ ᱵᱮᱱᱟᱣᱮᱫᱫᱟ ᱚᱱᱠᱟ ᱵᱷᱟᱵ ᱛᱮᱜᱮᱠᱚ ᱵᱮᱱᱟᱣ ᱮᱫᱟ ᱟᱞᱮ ᱱᱤᱭᱟᱹ ᱠᱚᱨᱮ ᱫᱚ ᱦᱟᱸᱜ᱾
ᱦᱮᱸ ᱡᱟᱦᱟᱸ ᱯᱨᱚᱥᱮᱥᱮᱢ ᱞᱟᱹᱭ ᱠᱮᱫᱟ ᱚᱱᱟ ᱫᱚ ᱟᱞᱮᱥᱮᱱ ᱫᱚ ᱢᱟᱱᱮ ᱥᱮᱠᱮᱱᱰ ᱚᱯᱥᱮᱱ ᱞᱮ ᱚᱱᱠᱟ ᱢᱮᱱ ᱜᱟᱱᱚᱜᱼᱟ ᱚᱱᱮ ᱡᱟᱸᱦᱟᱭ ᱨᱚᱦᱚᱲ ᱨᱮ ᱵᱟᱠᱚ ᱫᱟᱲᱮᱭᱟᱜᱼᱟ ᱫᱟᱜ ᱡᱩᱫᱤ ᱵᱟᱹᱲᱛᱤᱭᱟᱭ᱾ ᱮᱱᱠᱷᱟᱱ ᱚᱱᱟ ᱫᱚ ᱛᱟᱭᱚᱢᱛᱮ ᱩᱱᱠᱩ ᱫᱚᱠᱚ ᱚᱱᱠᱟᱭᱟ᱾
ᱚ ᱟᱫᱚ ᱟᱞᱮ ᱫᱚ ᱦᱟᱸᱜ ᱫᱟᱜ ᱛᱟᱦᱮᱱᱟ ᱵᱟᱝ ᱛᱟᱦᱮᱱᱟ ᱟᱨ᱾ ᱨᱚᱦᱚᱲ ᱨᱮᱫᱚ ᱵᱟᱝ ᱠᱚ ᱠᱚᱨᱟᱣᱮᱫᱟ ᱱᱤᱭᱟᱹ ᱠᱚᱨᱮ ᱫᱚ ᱦᱟᱸᱜ᱾
ᱦᱮᱸ᱾
ᱚᱱᱟᱛᱮ ᱛᱷᱚᱲᱟ ᱵᱤᱞᱚᱢ ᱧᱚᱜ ᱠᱟᱱᱟ ᱠᱚ ᱱᱚᱜᱼᱚᱭ ᱞᱟᱜ ᱫᱟᱜ ᱮ ᱠᱟᱱ ᱠᱷᱟᱹᱛᱤᱨ ᱛᱮ ᱦᱟᱸᱜ ᱟᱫᱚ ᱱᱚᱜᱼᱚᱭ ᱠᱚ ᱵᱟᱹᱭ ᱵᱟᱹᱭ ᱛᱮᱠᱚ᱾ ᱫᱩᱨᱩᱜ ᱠᱟᱱᱟ ᱡᱚᱛᱚ ᱦᱚᱲ ᱜᱮ᱾
ᱦᱮᱸ᱾ ᱱ ᱚᱱᱟ ᱯᱪᱤᱥᱢ ᱛᱟᱦᱮᱸ ᱠᱚᱜᱼᱟ ᱚᱱᱟᱛᱮ ᱚᱱᱟᱛᱮ ᱠᱷ ᱛᱟᱦᱮᱸᱱᱟ
ᱫᱤᱭᱮ ᱛᱟᱦᱞᱮ ᱟᱯᱮ ᱚᱱᱟ ᱠᱚᱨᱮ ᱫᱚ ᱦᱟᱸᱜ ᱫᱟᱜ ᱫᱚ ᱛᱟᱦᱚᱞᱮ ᱟᱹᱣᱨᱤ ᱫᱟᱜᱼᱟ ᱥᱮᱪᱮᱜ?
ᱟᱹᱣᱨᱤ ᱫᱟᱜ ᱫᱚᱭ ᱫᱟᱜ ᱵᱟᱲᱟᱣ ᱠᱟᱜ ᱜᱮᱭᱟ, ᱱᱤᱛᱚᱜ ᱢᱚᱴᱟᱢᱩᱴᱤ ᱯᱮ ᱯᱩᱱ ᱫᱤᱱ ᱦᱟᱸᱜ ᱠᱟᱹᱴᱤᱡ᱾ ᱠᱚᱢ ᱧᱚᱜ ᱫᱟᱜ ᱵᱩᱡᱩᱜ ᱠᱟᱱᱟ, ᱟᱨ ᱛᱮᱦᱮᱧ ᱱᱚᱜᱼᱚᱭ ᱨᱤᱢᱤᱞ ᱦᱟᱸᱜ ᱧᱮᱞᱚᱜ ᱠᱟᱱ ᱜᱮᱭᱟ, ᱟᱫᱚ ᱫᱟᱜ ᱫᱚ ᱟᱹᱣᱨᱤ ᱦᱤᱡᱩᱜᱼᱟ ᱱᱤᱛ ᱦᱟᱹᱵᱤᱡ ᱛᱮ᱾
ᱚᱸ ᱵᱟᱝᱠᱷᱟᱱ ᱟᱞᱮ ᱱᱤᱭᱟᱹ ᱠᱚᱨᱮ ᱢᱟ ᱫᱟᱜᱼᱮᱜ ᱠᱟᱱ ᱜᱮᱭᱟ᱾ ᱫᱟᱜ ᱵᱚᱱ ᱧᱤᱫᱟᱹ ᱠᱷᱚᱱ ᱱᱚᱛᱮ ᱦᱚᱭᱟ ᱫᱟᱭ ᱟᱨ ᱨᱮᱭᱟᱲ ᱧᱚᱜ ᱠᱟᱹᱴᱤᱡ ᱛᱮᱦᱮᱧ ᱫᱚ ᱵᱩᱡᱷᱟᱹᱜ ᱠᱟᱱᱟ ᱦᱟᱸᱜ᱾
ᱦᱮᱸ᱾
ᱟᱨ ᱤᱭᱟᱹ ᱛᱟᱦᱟᱸᱞᱮ ᱦᱟᱸᱜ᱾ ᱮᱸ ᱪᱮᱫ ᱞᱮᱠᱟ ᱱᱤᱛᱚᱜ ᱫᱚ ᱚᱲᱟᱜ ᱨᱮᱜᱮ ᱦᱮᱱᱟᱜ ᱢᱮᱭᱟ ᱥᱮ, ᱵᱟᱭᱨᱮ ᱥᱮᱫ ᱨᱮ ᱢᱮᱱᱟᱜ ᱢᱮᱭᱟ ᱟᱢ ᱫᱚ ᱥᱮ ᱪᱮᱫ ᱞᱮᱠᱟ?
ᱚᱲᱟᱜ ᱨᱮᱜᱮ ᱢᱤᱱᱟᱹᱧᱟ ᱱᱤᱛᱚᱜ ᱫᱚ᱾
ᱚᱸ᱾ ᱚᱱᱟᱜᱮ ᱦᱟᱸᱜ
ᱵᱟᱨᱦᱮ ᱥᱮᱫ ᱫᱚ ᱪᱟᱞᱟᱜ ᱨᱮᱭᱟᱜ ᱦᱟᱸᱜ ᱢᱮᱱᱟᱜ ᱜᱮᱭᱟ, ᱟᱫᱚ ᱚᱱᱟ ᱨᱤᱢᱤᱞ ᱜᱮ ᱠᱚᱭᱚᱜ ᱦᱚᱨ ᱦᱩᱭᱩᱜ ᱠᱟᱱᱟ ᱫᱟᱜ ᱦᱤᱡᱩᱜ᱾
ᱦᱩᱸᱻᱦᱩᱸᱻᱦᱩᱸᱻ᱾ ᱛᱟᱦᱚᱞᱮ ᱦᱟᱸᱜ ᱵᱟᱭᱨᱮ ᱥᱮᱱ ᱫᱚ ᱦᱟᱸᱜ ᱪᱮᱫ ᱵᱟᱡᱟᱨ ᱥᱮᱱ ᱜᱮ ᱪᱟᱞᱟᱜ ᱦᱩᱭᱩᱜᱼᱟ?
ᱦᱳᱭᱻᱦᱳᱭᱻᱦᱳᱭᱻᱦᱳᱭ᱾ ᱟᱨ ᱠᱤ ᱵᱟᱡᱟᱨ ᱥᱮᱱᱜᱮ ᱾
ᱛᱟᱦᱚᱞᱮ ᱟᱹᱛᱩ ᱫᱤᱥᱚᱢ ᱠᱷᱚᱱ ᱫᱚ, ᱵᱟᱡᱟᱨ ᱫᱚ ᱦᱟᱸᱜ ᱛᱤᱱᱟᱹᱜ ᱥᱟᱺᱜᱤᱧ ᱨᱮ ᱢᱮᱱᱟᱜ ᱠᱟᱫᱟ?
ᱵᱟᱝ ᱫᱚᱢᱮ ᱫᱚ ᱵᱟᱝ ᱥᱟᱺᱜᱤᱧᱟ ᱢᱚᱴᱟᱢᱩᱴᱤ ᱳᱭ ᱯᱟᱸᱪ ᱯᱟᱸᱪ ᱪᱷᱚᱭ ᱠᱤᱞᱳᱢᱤᱴᱟᱨ ᱜᱟᱱ ᱦᱳᱭᱳᱜᱼᱟ᱾
ᱦᱩᱸᱻᱦᱩᱸᱻᱚᱱᱟ ᱢᱟ ᱠᱟᱱ ᱜᱮᱭᱟ ᱵᱟᱠᱷᱟᱱ ᱦᱟᱸᱜ᱾ ᱪᱟᱞᱟᱜ ᱦᱚᱨ ᱨᱮ ᱦᱟᱸᱜ ᱫᱟᱜ ᱮᱢᱟᱱ ᱠᱚ ᱧᱟᱢ ᱞᱮᱠᱷᱟᱱ ᱦᱟᱸᱜ, ᱛᱚᱠᱷᱚᱱ ᱚᱠᱟᱨᱮ ᱦᱟᱸᱜ
ᱦᱮᱸ᱾ ᱵᱟ ᱚᱵᱚᱥᱥᱚ ᱩᱱᱟᱹᱜ ᱦᱚᱸ ᱵᱟᱝ ᱰᱤᱥᱴᱮᱱᱥᱟ ᱟᱨ ᱪᱟᱞᱟᱜ ᱪᱟᱞᱟᱜ ᱛᱮ ᱚᱲᱟᱜ ᱦᱚᱸ ᱧᱟᱢᱚᱜ ᱜᱮᱭᱟ, ᱫᱟᱜ ᱧᱩᱨᱦᱟᱹ ᱞᱮᱱᱠᱷᱟᱱ ᱫᱚ ᱛᱤᱸᱜᱩ ᱵᱟᱲᱟ ᱫᱚ ᱜᱟᱱᱚᱜᱼᱟ᱾ ᱜᱮᱭᱟ ᱟᱱᱟᱜ ᱠᱚᱨᱮ ᱦᱚᱸ
ᱦᱮᱸ ᱵᱟᱠᱷᱟᱱ ᱟᱵᱚ ᱢᱟ ᱦᱟᱸᱜ ᱥᱟᱱᱛᱟᱲ ᱢᱟ ᱦᱟᱸᱜ ᱵᱚ, ᱛᱟᱦᱮᱸᱱ ᱠᱟᱱ ᱜᱮᱭᱟ ᱵᱟ ᱟᱭᱢᱟ ᱟᱭᱢᱟ ᱵᱤᱨ ᱵᱩᱨᱩ ᱠᱚᱨᱮ ᱦᱚᱸ ᱟᱨ ᱮᱴᱟᱜ ᱥᱟᱺᱜᱤᱧ ᱧᱚᱜ ᱡᱟᱭᱜᱟ ᱨᱮᱦᱚᱸ, ᱡᱟᱦᱟᱸ ᱵᱟᱡᱟᱨ ᱠᱷᱚᱱ ᱟᱫᱚ ᱦᱟᱸᱜ ᱪᱟᱞᱟᱜ ᱥᱳᱢᱳᱭ ᱦᱤᱡᱩᱜ ᱥᱳᱢᱳᱳᱭ ᱨᱮᱦᱚᱸ ᱪᱩᱢ ᱪᱟᱞᱟᱜ ᱠᱟᱱ ᱵᱟᱡᱟᱨ ᱮᱢᱟᱱ ᱦᱚᱸ ᱛᱟᱦᱚᱞᱮ ᱫᱟᱜ ᱠᱚᱦᱚᱸᱭ ᱧᱟᱢ ᱫᱟᱲᱮᱭᱟᱵᱚᱱᱟ ᱾
ᱦᱳᱭ ᱟᱨ ᱟᱢ ᱫᱚ ᱛᱚᱵᱮ ᱚᱲᱟᱜ ᱨᱮᱜᱮ ᱢᱮᱱᱟᱢᱟ ᱥᱮ ᱱᱤᱛᱚᱜ ᱫᱚ?
ᱦᱮᱸ ᱚᱲᱟᱜ ᱨᱮᱜᱮ᱾ ᱢᱮᱱ ᱜᱟᱱᱚᱜᱼᱟ ᱟᱫᱚ ᱱᱚᱜᱼᱚ ᱱᱚᱣᱟ ᱟᱞᱮ ᱥᱩᱨ ᱥᱮᱫ ᱡᱟᱦᱟᱸ ᱵᱟᱹᱫ ᱠᱚ ᱢᱮᱱᱟᱜᱼᱟ, ᱚᱱᱟ ᱱᱟᱠᱷᱟ ᱥᱮᱫ ᱨᱮ ᱢᱱᱟᱹᱧᱟ ᱦᱟᱸᱜ,
ᱦᱳᱭᱛᱚ ᱛᱚᱵᱮ ᱪᱮᱫ ᱠᱚᱢ ᱠᱟᱹᱢᱤ ᱵᱟᱲᱟᱭᱟ ᱟᱢ ᱫᱚ?
ᱠᱟᱹᱢᱤ ᱫᱚ ᱦᱟᱸᱜ ᱱᱚᱜᱼᱚᱭ ᱱᱤᱛᱚᱜ ᱫᱚ ᱦᱟᱸᱜ ᱚᱲᱟᱜ ᱨᱮᱱᱟᱜ ᱜᱮ ᱪᱟᱥᱵᱟᱥ᱾ ᱠᱚ ᱦᱟᱸᱜ ᱞᱟᱜᱟᱣ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱦᱟᱸᱜ᱾
ᱟᱨ ᱚᱲᱟᱜ ᱦᱚᱲ ᱠᱚ ᱱᱟᱯᱟᱭ ᱵᱟᱲᱟ ᱜᱮᱥᱮ?
ᱦᱩᱸ ᱱᱟᱯᱟᱭ ᱵᱟᱲ ᱜᱮ ᱟᱯᱮ ᱚᱱᱟ ᱠᱚᱨᱮ ᱦᱟᱸᱜ ᱟᱯᱚᱨᱮᱱ ᱜᱮ?
ᱦᱮᱸᱟᱞᱮ ᱦᱚᱸ ᱴᱷᱤᱠ ᱵᱟᱲᱟ ᱜᱮ ᱱᱤᱛᱚᱜ ᱫᱚ᱾
ᱫᱟ ᱟᱵᱩ ᱢᱟ ᱥᱟᱱ ᱛᱟᱦᱚᱞᱮ ᱢᱟᱸ ᱨᱚᱲ ᱜᱟᱞᱟᱨᱟᱣ ᱠᱚᱢᱟ ᱦᱟᱱᱛᱮ ᱱᱟᱛᱮ ᱦᱮᱱᱟᱜ ᱵᱚᱱᱟ, ᱵᱷᱮᱜᱟᱨ ᱵᱷᱮᱜᱟᱨ ᱡᱟᱭᱜᱟ ᱴᱚᱴᱷᱟ ᱠᱚᱨᱮ ᱢᱮᱱᱟᱜ ᱵᱚᱱᱟ ᱦᱟᱸᱜ ᱨᱚᱲ ᱜᱟᱞᱢᱟᱨᱟᱣ ᱠᱚ ᱱᱤᱛᱳᱜ ᱪᱮᱫ ᱞᱮᱠᱟ ᱵᱷᱮᱜᱟᱨ ᱵᱷᱮᱜᱟᱨ ᱵᱩᱡᱷᱟᱹᱜ ᱠᱟᱱᱟ, ᱥᱮ ᱴᱷᱤᱠ ᱴᱷᱟᱠᱮᱢ ᱟᱸᱡᱚᱢ ᱮᱸ ᱵᱩᱡ ᱫᱟᱲᱮᱭᱟᱜ ᱠᱟᱱᱟᱢ ᱥᱮ ᱵᱟᱝ?
ᱦᱮᱸ ᱵᱩᱡ ᱫᱚ ᱚᱵᱚᱥᱚ ᱟᱹᱧ ᱫᱟᱲᱭᱟᱜ ᱠᱟᱱ ᱜᱮᱭᱟ ᱢᱟᱱᱮ, ᱠᱟᱹᱴᱤᱡ ᱜᱟᱱ ᱵᱷᱮᱜᱟᱨ ᱵᱩᱡᱩᱜ ᱠᱟᱱᱟ ᱮᱱᱠᱷᱟᱱ ᱵᱩᱡ ᱱᱤᱛᱳᱫᱚ ᱠᱳᱱᱳ ᱚᱥᱩᱵᱤᱫᱷᱟ ᱫᱚ ᱵᱟᱝ ᱦᱳᱭᱳᱜ ᱠᱟᱱᱟ᱾
ᱦᱮᱸᱻᱦᱮᱸᱻᱦᱮᱸᱻ᱾
ᱢᱟᱱᱮ ᱟᱞᱮ ᱱᱚᱛᱮ ᱨᱮᱱᱟᱜ ᱡᱟᱦᱟᱸ ᱞᱮᱠᱟ ᱨᱚᱲ ᱟᱲᱟᱝ, ᱟᱨ ᱟᱢᱟᱜ ᱨᱚᱲ ᱟᱲᱟᱝ ᱠᱟᱹᱴᱤᱡ ᱜᱟᱱ ᱵᱷᱮᱜᱟᱨ ᱫᱚ ᱦᱤᱡᱩᱜ ᱠᱟᱱᱟ᱾ ᱠᱟᱱ ᱜᱮᱭᱟ ᱢᱮᱱᱠᱷᱟᱱ ᱵᱩᱡ ᱨᱮᱫᱚ ᱠᱚᱱᱳ ᱚᱥᱩᱵᱤᱫᱟ ᱫᱚ ᱵᱟᱝ ᱦᱩᱭᱟ ᱟᱠᱟᱱᱟ ᱚᱵᱚᱥᱚ
ᱦᱩᱸ ᱦᱩᱸ ᱟᱭᱢᱟ ᱩᱛ ᱚᱱᱠᱟ ᱠᱟᱛᱷᱟ ᱠᱚ ᱢᱮᱱᱟᱜᱼᱟ ᱡᱟᱦᱟᱸ ᱨᱚᱲ ᱠᱚ ᱢᱮᱱᱟᱜᱼᱟ ᱡᱟᱦᱟᱸ ᱫᱚ ᱵᱷᱮᱜᱟᱨᱚᱜ ᱜᱮᱭᱟ ᱦᱳᱭᱛᱳ ᱟᱯᱮ ᱚᱱᱟ ᱠᱚᱨᱮ ᱦᱚᱸ ᱦᱚᱭᱛᱳ ᱮᱴᱟᱜ ᱯᱮ ᱢᱮᱛᱟᱜ ᱚᱱᱟ ᱠᱟᱛᱷᱟᱜ ᱜᱮ ᱟᱞᱮ ᱱᱤᱭᱟᱹ ᱠᱚ ᱦᱚᱭᱛᱳ ᱮᱴᱟᱜ ᱞᱮ ᱢᱮᱱ ᱮᱫᱟ
ᱦᱮᱸ ᱦᱮᱸ ᱦᱮᱸ
ᱢᱲᱠᱟ
ᱟᱵ ᱟᱸᱡᱚᱢ ᱦᱩᱭᱩ ᱟᱠᱟᱱᱟ ᱡᱮ ᱮᱴᱟᱜ ᱮᱴᱟᱜ ᱠᱚᱨᱮ ᱡᱟᱦᱟᱸᱭᱛᱳ ᱪᱮᱛᱟᱱ ᱨᱮᱢ ᱫᱮᱡ ᱟᱠᱟᱱᱟ ᱚᱸᱰᱮ ᱠᱷᱚᱱ ᱦᱚᱭ ᱡᱚᱢ ᱞᱟᱛᱟᱨ ᱥᱮᱱᱮᱢ ᱯᱷᱮᱰᱚᱜ ᱞᱟᱹᱜᱤᱫ ᱚᱱᱟ ᱫᱚ ᱟᱯᱮ ᱪᱮᱫ ᱚᱠᱚᱭ ᱢᱮᱛᱟᱜᱼᱟ ᱯᱷᱮᱞ ᱥᱚᱢᱚᱭ ᱯᱷᱮᱞ ᱞᱮ ᱢᱮᱛᱟᱜᱼᱟᱜ ᱡᱮ ᱯᱷᱮᱰᱚᱜ ᱢᱮ
ᱮ ᱯᱷᱮᱰᱚᱜ ᱯᱮ ᱢᱮᱛᱟᱜᱼᱟ ᱚᱱᱟᱫᱚ ᱟᱞᱮ ᱫᱚ ᱟᱬᱜᱚᱱ ᱞᱮ ᱢᱮᱛᱟᱜᱼᱟ
ᱦᱮᱸ ᱤᱱᱟ ᱜᱮ ᱟᱞᱮᱥᱮ ᱱᱤᱭᱟᱹ ᱠᱚᱨᱮ ᱦᱚᱸᱜ ᱯᱷᱮᱰ ᱜᱮ ᱦᱟᱸᱜ ᱞᱮ ᱵᱮᱵᱚᱦᱟᱨᱫᱟ ᱠᱟᱛᱷᱟ ᱢᱟ ᱡᱮ ᱯᱷᱮᱰ ᱜᱚᱫᱚᱜ ᱢᱮ ᱥᱮ ᱯᱷᱮᱰᱚᱜ ᱢᱮ
ᱦᱮᱸ ᱦᱮᱸ
ᱟᱫᱚ ᱦᱟᱸ ᱟᱮ ᱮᱴᱟᱜ ᱨᱮ ᱡ ᱡᱟᱦᱟᱸ ᱢᱮᱱᱟᱜᱼᱟ ᱦᱳᱭ ᱛᱟᱯᱚᱨᱮᱯᱮ ᱢᱮ ᱢᱮᱱᱟᱜᱼᱟ ᱞᱚᱜᱚᱱ ᱛᱟᱲᱟᱢ ᱧᱚᱜ ᱥ ᱞᱚᱜᱚᱱ ᱛᱟᱲᱟᱢ ᱢᱮᱱᱟᱜᱼᱟ ᱞᱚᱜᱚᱱ ᱫᱚ ᱟᱞᱮ ᱢᱟ ᱡᱮᱦᱮᱛᱩ ᱱᱤᱭᱟᱹ ᱮᱴᱟᱜ ᱡᱟᱦᱟᱸ